ᱦᱮᱞᱳ, ᱦᱮᱸ ᱟᱹᱞᱤᱧᱟᱜ ᱨᱚᱲ ᱟᱸᱡᱚᱢᱚᱜ ᱠᱟᱱᱟ ᱵᱮᱥ ᱴᱷᱤᱠ?
ᱦᱮᱸ, ᱟᱸᱡᱚᱢᱚᱜ ᱠᱟᱱᱟ।
ᱦᱳᱭ ᱟᱵᱤᱱᱟᱜ ᱦᱚᱸ ᱟᱸᱡᱚᱢᱚᱜ ᱠᱟᱱᱟ ᱵᱷᱟᱞᱮ ᱜᱮ᱾
ᱦᱮᱸ, ᱡᱚᱦᱟᱨ ᱜᱮ।
ᱦᱮᱸ ᱡᱚᱦᱟᱨ ᱜᱮ᱾ ᱥᱟᱶᱛᱮ ᱥᱟᱹᱜᱩᱱ ᱥᱤᱜᱟᱹᱲ।
ᱦᱮᱸ ᱦᱮᱸ, ᱥᱟᱜᱩᱱ ᱥᱤᱜᱟᱹᱲ।
ᱛᱚ ᱟᱨ ᱱᱟᱯ
ᱪᱮᱜ ᱵᱤᱱ ᱪᱤᱠᱟᱹᱭᱮᱫᱟ ᱛᱟᱦᱟᱞᱮ?
ᱟᱹᱞᱤᱧ ᱫᱚ ᱱᱤᱛᱚᱜ ᱫᱚ ᱦᱟᱸᱜ, ᱪᱮᱜ ᱦᱚᱸ ᱵᱟᱝᱞᱤᱧ ᱪᱤᱠᱟᱹᱭᱟ ᱱᱤᱛᱚᱜ ᱫᱚ। ᱫᱩᱲᱩᱵ ᱵᱟᱲᱟ ᱦᱩᱭ ᱠᱟᱱᱟ ᱦᱚᱭᱚᱝ ᱥᱮᱜ ᱨᱮ। ᱟᱹᱵᱤᱱ ᱫᱚ ᱪᱮᱜ ᱵᱤᱱ ᱪᱤᱠᱟᱹᱭᱟ?
ᱟᱞᱤᱧ ᱦᱚᱸ ᱱᱟ ᱫᱩᱲᱩᱵ ᱠᱟᱱᱟᱞᱤᱧ, ᱪᱮᱜ ᱦᱚᱸ ᱵᱟᱞᱤᱧ ᱪᱤᱠᱟᱹᱭᱮᱫᱟᱜ ᱱᱤᱛᱚᱜ ᱫᱚ᱾
ᱟᱨ ᱡᱚᱢ ᱵᱟᱲᱟ ᱠᱚᱫᱚ ᱦᱩᱭᱮᱱᱟ?
ᱟᱵᱟ ᱵᱟ ᱟᱣᱨᱤ ᱦᱳᱭᱳᱜ-ᱟ᱾
ᱛᱟᱦᱚᱞᱮ ᱟᱵᱤᱱ ᱫᱚᱵᱤᱱ ᱡᱚᱢ ᱵᱟᱲᱟ ᱜᱚᱫ ᱠᱮᱭᱟ ᱥᱮ ᱪᱮᱫ?
ᱚ ᱟᱹᱞᱤᱧ ᱦᱚᱸ ᱡᱚᱢ ᱫᱚ ᱵᱟᱝᱞᱤᱧ ᱡᱚᱢ ᱠᱟᱜ-ᱟ ᱦᱟᱜ ᱤᱥᱤᱱ ᱤᱥᱤᱱ ᱫᱟᱠᱚ ᱟᱨᱠᱤ ᱟᱹᱣᱨᱤ ᱦᱟᱸᱜ ᱤᱥᱤᱱ ᱥᱟᱹᱛᱟᱹᱜ-ᱟ ᱤᱥᱤᱱ ᱥᱟᱹᱛᱟᱹᱜ-ᱟ᱾ ᱛᱟᱯᱚᱨᱮ ᱦᱟᱸᱜ ᱞᱤᱧ ᱡᱚᱢᱟ, ᱟᱯᱮ ᱫᱚᱯᱮ ᱤᱥᱤᱱ ᱵᱟᱲᱟ ᱠᱮᱜ-ᱟ?
ᱦᱮᱸ ᱟᱞᱮ ᱫᱚ ᱦᱟᱸᱜ ᱛᱚ ᱟᱹᱞᱤᱧ ᱫᱚ ᱦᱟᱸᱜ ᱦᱳᱥᱴᱮᱞ ᱨᱮᱞᱤᱧ ᱛᱟᱦᱮᱱ ᱜᱮᱭᱟ, ᱛᱚ ᱮ ᱤᱥᱤᱱ ᱫᱚ ᱟᱣᱨᱤ ᱞᱮ ᱤᱥᱤᱱᱟ ᱟᱣᱨᱤ ᱠᱚ ᱤᱥᱤᱱᱟ ᱟᱨᱠᱤ।
ᱦᱮᱸ ᱟᱹᱰᱤ ᱱᱟᱯᱟᱭ ᱠᱟᱛᱷᱟ। ᱦᱚᱥᱴᱮᱞ ᱨᱮ ᱵᱮᱱ ᱛᱟᱦᱮᱱᱟ, ᱟᱹᱞᱤᱧ ᱫᱚ ᱦᱟᱸᱜ ᱟᱹᱞᱤᱧ ᱦᱚᱸ ᱵᱟᱦᱨᱮ ᱨᱮ ᱜᱮ ᱞᱤᱧ ᱛᱟᱦᱮᱱᱟ ᱢᱮᱥ ᱨᱮ, ᱟᱫᱚ ᱦᱟᱸᱜ ᱱᱤᱛᱚᱜ ᱫᱚ ᱟᱛᱩ ᱫᱤᱥᱚᱢ ᱥᱮᱫ ᱦᱮᱡ ᱦᱩᱭ ᱠᱟᱱᱟ᱾
ᱟᱪᱪᱷᱟ ᱟᱪᱪᱷᱟ᱾
ᱦᱟᱸ ᱟᱵᱮᱱ ᱫᱚ ᱟᱹᱛᱩ ᱫᱤᱥᱚᱢ ᱠᱚᱫᱚ ᱵᱮᱱ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱪᱟᱞᱟᱣ ᱫᱚ ᱦᱩᱭᱩᱜ ᱜᱮᱭᱟ ᱟᱫᱚ ᱦᱩᱭᱱᱟ ᱦᱟᱸᱜ ᱵᱟᱨ ᱵᱚᱸᱜᱟ ᱜᱟᱱ ᱟᱹᱣᱨᱤ ᱞᱤᱧ ᱪᱟᱞᱟᱜ-ᱟ, ᱟᱫᱚ ᱱᱤᱭᱟᱹ ᱫᱷᱟᱣ ᱫᱚ ᱦᱟᱸᱜ ᱟᱨ ᱨᱚᱦᱚᱭ ᱠᱚᱠᱚ ᱮᱛᱚᱦᱚᱵ ᱵᱟᱲᱟ ᱜᱚᱫ ᱠᱟᱜ ᱜᱮᱭᱟ, ᱟᱫᱚ ᱟᱣᱨᱤ ᱞᱤᱧ ᱪᱟᱞᱟᱜ-ᱟ ᱟᱨ ᱠᱟᱹᱴᱤᱡ ᱵᱟᱠᱤ ᱢᱮᱱᱟᱜ ᱛᱟᱞᱮᱭᱟ ᱦᱚᱭᱛᱚ ᱛᱤᱥ ᱱᱟᱦᱟᱜ ᱞᱮ ᱨᱚᱦᱚᱭᱟ ᱤᱱᱟᱹ ᱚᱠᱛᱚᱞᱤᱧ ᱪᱟᱞᱟᱜ-ᱟ ᱠᱟᱹᱴᱤᱡ ᱞᱤᱧ ᱜᱚᱲᱚ ᱵᱟᱲᱟ ᱦᱚᱴᱚ ᱟᱠᱚᱣᱟ᱾
ᱟᱪᱪᱷᱟ, ᱟᱛᱩ ᱫᱤᱥᱚᱢ ᱦᱚᱸ ᱦᱤᱡᱩᱜ ᱱᱟᱯᱟᱭ ᱜᱮᱭᱟ ᱟᱛᱩ ᱫᱤᱥᱚᱢ ᱨᱮ ᱦᱮᱡ ᱠᱟᱛᱮ ᱟᱛᱩ ᱨᱮᱱ ᱦᱚᱲ ᱥᱟᱶᱛᱮ ᱢᱮᱥᱟᱜ᱾ ᱥᱮ ᱩᱱᱠᱩ ᱴᱷᱮᱱᱟᱜ ᱩᱱᱠᱩ ᱴᱷᱮᱡ ᱦᱳᱭ ᱟᱵᱚ ᱥᱟᱶᱛᱟ ᱨᱮᱱᱟᱜ ᱱᱟᱱᱟ ᱦᱩᱱᱟᱹᱨ ᱠᱟᱛᱷᱟ ᱵᱚᱱ ᱥᱮᱬᱟᱭᱟ ᱟᱨᱠᱤ᱾ ᱥᱮ ᱜᱚᱲᱚᱢ ᱦᱟᱲᱟᱢ ᱜᱚᱲᱚᱢ ᱵᱩᱰᱦᱤ ᱛᱟᱠᱦ ᱠᱩ᱾
ᱞᱟᱹᱭᱟᱵᱚᱣᱟ ᱟᱨᱠᱤ ᱡᱩᱫᱤ ᱵᱟᱝᱠᱚ ᱞᱟᱹᱭᱵᱚ ᱛᱚᱵᱮ ᱟᱵᱚ ᱪᱤᱠᱟᱛᱮᱵᱚᱱ ᱵᱟᱲᱟᱭ ᱧᱟᱢᱟ ᱟᱨ ᱟᱵᱚ ᱥᱟᱱᱛᱟᱲ ᱦᱚᱯᱚᱱᱟᱜ ᱫᱚ ᱧᱮᱞ ᱞᱮᱠᱷᱟᱡ ᱡᱮ ᱦᱚᱜ-ᱚᱭ ᱵᱳᱭ ᱯᱚᱛᱚᱵ ᱫᱚ ᱦᱟᱸᱜ ᱩᱱᱟᱹᱜ ᱵᱟᱝᱠᱚ ᱪᱷᱟᱯᱟ ᱦᱟᱠᱟᱜ-ᱟ ᱡᱮ ᱦᱚᱸᱜ-ᱚᱭ ᱥᱚᱨᱦᱟᱭ ᱠᱚᱨᱮᱱᱟᱜ ᱪᱮᱜᱞᱮᱠᱟ ᱵᱚᱱ ᱥᱚᱨᱦᱟᱭᱚᱜ-ᱟ, ᱥᱮ ᱡᱟᱦᱟᱱᱟᱜ ᱜᱮ ᱟᱵᱚᱣᱟᱜ ᱡᱟᱦᱟᱸ ᱯᱚᱨᱚᱵᱽ᱾ ᱯᱩᱱᱟᱹᱭ ᱢᱮᱱᱟᱜ ᱟᱠᱟᱫ ᱵᱟᱸᱠᱷᱮᱲ ᱵᱤᱱᱛᱤ ᱵᱟᱸᱠᱷᱮᱲ ᱠᱚ ᱦᱚᱨᱚᱭᱟ ᱱᱤᱭᱟᱹ ᱠᱚᱦᱟᱜᱼᱼ ᱩᱱᱟᱹᱜ ᱵᱟᱝᱠᱚ ᱪᱷᱟᱯᱟ ᱟᱠᱟᱫ ᱛᱮ ᱱᱮᱛᱟᱨ ᱫᱚ, ᱡᱟᱦᱟᱸᱭ ᱜᱚᱲᱚᱢ ᱦᱟᱲᱟᱢ ᱜᱚᱲᱚᱢ ᱵᱩᱰᱷᱤ ᱛᱟᱠᱚ ᱥᱮ ᱟᱛᱳ ᱨᱮᱱ ᱢᱟᱨᱟᱝ ᱦᱚᱲ ᱠᱚᱴᱷᱮᱜ, ᱟᱸᱡᱚᱢ ᱠᱟᱛᱮᱫ ᱥᱮᱬᱟ ᱜᱮ ᱟᱨᱠᱤ ᱵᱷᱟᱞᱮ᱾
ᱟᱪᱪᱷᱟ ᱦᱮᱸ ᱟᱹᱰᱤ ᱱᱟᱯᱟᱭ ᱱᱟᱜ ᱵᱤᱱ ᱞᱟᱹᱭ ᱠᱮᱫᱟ ᱠᱟᱨᱚᱱ ᱡᱷᱚᱛᱚ ᱟᱹᱱ ᱟᱹᱨᱤ ᱫᱚᱼᱼ ᱟᱹᱱ ᱟᱹᱨᱤ ᱦᱚᱸ ᱪᱮᱫᱟᱜ ᱢᱟᱱᱮ ᱟᱭᱢᱟ ᱞᱮᱠᱟᱱᱟᱜ ᱜᱮ ᱯᱚᱛᱚᱵ ᱨᱮᱫᱚ ᱮᱠᱷᱚᱱᱚ ᱵᱟᱠᱚ ᱮᱢ ᱟᱠᱟᱫ ᱛᱟᱵᱚᱱᱟᱼᱼ ᱡᱟᱦᱟᱸ ᱠᱷᱟᱹᱛᱤᱨ ᱛᱮᱟᱸᱜ ᱚᱱᱟ ᱨᱮᱱᱟᱜ ᱢᱟᱹᱱ ᱠᱚᱫᱚ ᱮᱠᱴᱩ ᱠᱷᱟᱴᱚ ᱜᱮᱭᱟ ᱮᱴᱟᱜ ᱯᱚᱨᱚᱵᱽ ᱠᱚᱨᱮ ᱠᱷᱚᱱᱟᱜ ᱫᱚ ᱦᱟᱸᱜᱼᱼ
ᱛᱚᱵᱮ ᱱᱚᱜᱼᱚᱭ ᱡᱮ ᱟᱵᱚᱣᱟᱜ ᱥᱟᱶᱛᱼᱼ ᱥᱟᱣᱛᱟ ᱨᱮ ᱟᱭᱢᱟ ᱟᱹᱱ ᱟᱹᱨᱤ ᱠᱚ ᱢᱮᱱᱟᱜ ᱟᱠᱟᱫ ᱞᱟᱠᱪᱟᱨ ᱥᱮᱼᱼ ᱟᱹᱨᱤᱪᱟᱹᱞᱤ ᱠᱩ ᱦᱚᱜᱼᱚᱭ ᱱᱤᱭᱟᱹ ᱠᱩᱼᱼ ᱫᱚ ᱟᱹᱛᱩ ᱫᱤᱥᱚᱢ ᱵᱮᱱ ᱪᱟᱞᱟᱣ ᱞᱮᱱᱠᱷᱟᱱ ᱱᱤᱭᱟᱹ ᱟᱵᱮᱱᱼᱼ ᱜᱚᱲᱚᱢ ᱦᱟᱲᱟᱢ ᱥᱮ ᱟᱛᱳ ᱨᱮᱱ ᱢᱟᱨᱟᱝ ᱦᱚᱲ ᱴᱷᱮᱱ ᱠᱷᱚᱡ ᱵᱟᱲᱟᱭ ᱥᱟᱱᱟ ᱵᱤᱱᱟ ᱥᱮ ᱵᱟᱝ,
ᱦᱮᱸ ᱟᱹᱞᱤᱧ ᱡᱚᱠᱷᱚᱱ ᱦᱚᱳᱥᱴᱮᱞ ᱠᱷᱚᱱᱟᱜ ᱦᱟᱸᱜ ᱚᱲᱟᱜ ᱞᱤᱧ ᱪᱟᱞᱟᱜᱼᱟ ᱤᱱᱟᱹ ᱯᱚᱨᱮᱼᱼ ᱤᱧ ᱜᱚᱲᱚᱢ ᱦᱟᱲᱟᱢ ᱜᱮ ᱦᱟᱸᱜᱼᱼ ᱢᱮᱱᱟᱭᱟ ᱛᱚ ᱩᱱᱤᱜᱮ ᱟᱹᱰᱤ ᱡᱳᱨ ᱟᱹᱰᱤ ᱵᱟᱹᱲᱛᱤ ᱞᱤᱧ ᱠᱩᱞᱤᱭᱮᱭᱟ ᱟᱨ ᱩᱱᱤ ᱦᱚᱸ ᱞᱟᱹᱭᱼᱼ ᱢᱟᱱᱮ ᱚᱱᱠᱟ ᱵᱟᱭ ᱢᱟᱱᱮ ᱪᱮᱫᱠᱟᱞᱤᱤᱧ ᱞᱟᱹᱭᱟ ᱵᱟᱭ ᱟᱹᱲᱤᱥᱚᱜ ᱜᱮᱭᱟ ᱟᱨᱠᱤᱼᱼ ᱠᱤ ᱡᱟᱦᱟᱸ ᱛᱤᱱᱟᱹᱜ ᱟᱡ ᱴᱷᱮᱱ ᱢᱮᱱᱟᱜᱼᱟ ᱚᱱᱟ ᱟᱞᱤᱧ ᱴᱷᱮᱱᱮ ᱞᱟᱹᱭ ᱥᱚᱫᱚᱨᱟᱼᱼ ᱟᱫᱚ ᱢᱟᱱᱮ ᱵᱚᱭᱚᱥᱠᱚ ᱦᱚᱲ ᱛᱚ ᱩᱱᱠᱩ ᱫᱚ ᱟᱹᱭᱩᱵ ᱵᱮᱲᱟ ᱫᱚ ᱠᱟᱹᱴᱤᱡ ᱛᱷᱩᱛᱤ ᱠᱚᱠᱚ ᱠᱷᱚᱡᱚᱜᱼᱟ ᱚᱱᱟ ᱥᱟᱶᱛᱮᱼᱼ ᱢᱟᱱᱮ ᱡᱟᱹᱥᱛᱤ ᱦᱚᱲ ᱥᱟᱞᱟᱜ ᱴᱟᱭᱤᱢ ᱠᱟᱴᱟᱣ ᱠᱚ ᱠᱷᱚᱡᱚᱜᱼᱟ ᱢᱟᱱᱮ ᱚᱠᱛᱚ ᱡᱟᱦᱟᱸ ᱞᱮᱠᱟᱼᱼ ᱚᱠᱟ ᱨᱮᱠᱚ ᱠᱷᱟᱸᱰᱟᱣᱟ ᱚᱱᱮ ᱚᱱᱟ ᱠᱚ ᱠᱷᱚᱡᱚᱜᱼᱟ ᱟᱨ ᱡᱟᱹᱥᱛᱤ ᱱᱤᱛᱚᱜ ᱫᱚ ᱟᱵᱚ ᱵᱚᱱ ᱧᱮᱞᱟ ᱡᱩᱫᱤᱼᱼ ᱟᱵᱚ ᱫᱚ ᱮᱢᱱᱤᱛᱮ ᱱᱤᱛᱚᱜ ᱟᱵᱚᱣᱟᱜ ᱛᱤᱨᱮ ᱡᱷᱚᱛᱚ ᱦᱚᱲᱟᱜ ᱛᱤᱨᱮᱜᱮ ᱥᱢᱟᱨᱴ ᱯᱷᱳᱱ ᱦᱮᱸᱥᱮᱼᱼ ᱢᱟᱱᱮ ᱟᱹᱰᱤ ᱵᱟᱹᱲᱛᱤ ᱚᱱᱟ ᱠᱚᱨᱮᱼᱼ ᱚᱠᱛᱚ ᱵᱚᱱ ᱮᱢᱮᱜᱼᱟ ᱛᱚ ᱩᱱᱠᱩ ᱫᱚ ᱚᱱᱟ ᱠᱚᱫᱚ ᱵᱟᱠᱚ ᱠᱷᱚᱡᱚᱜᱼᱟ ᱚᱱᱟ ᱠᱷᱟᱹᱛᱤᱨ ᱡᱟᱦᱟᱸ ᱛᱤᱥ ᱡᱚᱠᱷᱚᱱ ᱚᱲᱟᱜ ᱞᱤᱧ ᱪᱟᱞᱟᱜᱼᱟ᱾ ᱟᱫᱚ ᱟᱹᱞᱤᱧ ᱫᱚ ᱟᱹᱞᱤᱧᱤᱡ ᱜᱚᱲᱚᱢ ᱦᱟᱲᱟᱢ ᱥᱟᱶ ᱛᱮᱜᱮ ᱦᱟᱸᱜ ᱫᱩᱲᱩᱵ ᱠᱟᱛᱮᱜ ᱟᱭᱢᱟ ᱠᱤᱪᱷᱩ ᱞᱤᱧᱼᱼ ᱜᱚᱞᱯᱚᱭᱟ ᱚᱱᱟ ᱠᱚ ᱤᱫᱤ ᱠᱟᱛᱮᱜ ᱢᱟᱱᱮ ᱟᱹᱱ ᱟᱹᱨᱤ ᱠᱚ ᱤᱫᱤ ᱠᱟᱛᱮᱜ ᱚᱱᱟ ᱥᱟᱶᱛᱮᱼᱼ ᱚᱱᱮ ᱡᱟᱦᱟᱸ ᱠᱟᱨᱟᱢ ᱠᱚ ᱦᱩᱭᱩᱜ ᱜᱮᱭᱟ ᱟᱞᱮᱥᱮᱫ ᱛᱚ ᱟᱯᱮ ᱥᱮᱫ ᱫᱚ ᱦᱟᱜ ᱦᱩᱭᱩᱜ ᱟᱥᱮ ᱵᱟᱝ ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟᱜᱼᱼ ᱡᱟᱭᱦᱳᱠ ᱠᱟᱨᱟᱢ ᱠᱚ ᱦᱳᱭᱳᱜ ᱜᱮᱭᱟ ᱚᱱᱟ ᱥᱟᱶᱛᱮ ᱡᱚᱢᱥᱤᱢ ᱦᱳᱭᱳᱜ ᱜᱮᱭᱟ ᱚᱱᱮ ᱚᱱᱟ ᱵᱤᱱᱼᱼ ᱛᱤ ᱠᱚ ᱟᱹᱞᱤᱧᱮ ᱞᱟᱹᱭ ᱟᱸᱡᱚᱢ ᱟᱞᱤᱧ ᱛᱟᱦᱮᱸᱫ ᱦᱮᱸᱥᱮᱸ᱾
ᱦᱩᱸ᱾
ᱢᱟᱱᱮ ᱟᱫᱚ ᱚᱱᱟ ᱠᱚ ᱟᱸᱡᱚᱢ ᱠᱟᱛᱮ ᱵᱷᱟᱜᱤ ᱞᱤᱧ ᱵᱩᱡᱷᱟᱹᱣᱟ ᱢᱟᱱᱮ ᱟᱹᱰᱤ ᱱᱟᱯᱟᱭ ᱱᱟᱯᱟᱭ ᱠᱟᱛᱷᱟ ᱜᱮᱼᱼ ᱮᱻ ᱵᱟᱰᱟᱭᱟ ᱡᱮᱦᱮᱛᱩ ᱩᱱᱤ ᱫᱚ ᱯᱟᱹᱦᱤᱞ ᱦᱟᱯᱲᱟᱢ ᱠᱟᱱᱟᱭ ᱛᱚ᱾ ᱟᱫᱚ ᱢᱟᱱᱮ ᱚᱱᱟ ᱠᱚᱭ ᱞᱟᱹᱭ ᱥᱚᱫᱚᱨᱟ ᱚᱱᱟ ᱠᱚᱜᱮ ᱦᱟᱸᱜ ᱞᱤᱧ ᱟᱸᱡᱚᱢ ᱥᱮᱬᱟᱭᱟ ᱟᱹᱞᱤᱧ ᱦᱚᱸ᱾
ᱟᱹᱰᱤ ᱱᱟᱯᱟᱭ ᱠᱟᱛᱷᱟ ᱡᱮ ᱱᱚᱜᱼᱚᱭ ᱡᱮ ᱟᱵᱮᱱᱼᱼ ᱟᱹᱛᱩ ᱫᱤᱥᱚᱢ ᱵᱮᱱ ᱪᱟᱞᱟᱣ ᱠᱟᱛᱮᱫ ᱡᱮ ᱱᱚᱜᱼᱚᱭ ᱟᱵᱚᱣᱟᱜ ᱟᱹᱨᱤᱪᱟᱹᱞᱤ ᱠᱚᱼᱼ ᱵᱟᱲᱟᱭᱟᱵᱮᱱ ᱥᱮᱵᱮᱱ ᱩᱱᱠᱩ ᱴᱷᱮᱱ ᱠᱷᱚᱱ ᱵᱮᱱ ᱜᱟᱞᱢᱟᱨᱟᱣᱟ᱾ ᱛᱚᱵᱮ ᱱᱮᱛᱟᱨ ᱫᱚ ᱡᱟᱹᱥᱛᱤ ᱠᱟᱭᱛᱮ ᱧᱮᱞ ᱠᱟᱱᱟ ᱡᱮ ᱜᱤᱫᱽᱨᱟᱹ ᱠᱩᱼᱼ ᱱᱚᱜᱼᱚᱭ ᱥᱳᱥᱟᱞ ᱢᱤᱰᱤᱭᱟ ᱨᱮᱠᱚ ᱤᱭᱟ. ᱣ ᱠᱟᱱᱟ ᱟᱨᱠᱤ ᱵᱚᱞᱚᱣ ᱠᱟᱱᱟ᱾ ᱛᱚᱵᱮ ᱚᱱᱮ ᱚᱱᱟ ᱠᱚ ᱦᱟᱸᱜ ᱟᱸᱡᱚᱢ ᱵᱟᱝᱠᱚ ᱠᱩᱥᱤᱭᱟᱜ ᱜᱮᱭᱟ ᱱᱮᱛᱟᱨ ᱠᱚ ᱜᱤᱫᱽᱨᱟᱹ᱾ ᱟᱨ ᱞᱟᱦᱟᱛᱮ ᱡᱟᱦᱟᱸ ᱟᱹᱞᱤᱧ ᱞᱤᱧ ᱧᱮᱞᱟ ᱡᱮ ᱟᱹᱞᱤᱧ ᱠᱟᱹᱴᱤᱡ ᱞᱤᱧᱼᱼ ᱛᱟᱦᱮᱸ ᱠᱟᱱ ᱛᱚᱵᱮ ᱦᱚᱸᱜ-ᱚᱭ ᱜᱟᱞᱢᱟᱨᱟᱣ ᱠᱚ ᱦᱩᱭᱩᱜ ᱠᱟᱱ ᱛᱟᱦᱮᱸᱱ ᱜᱮᱭᱟ ᱦᱮ ᱜᱚᱲᱚᱢ ᱦᱟᱲᱟᱢᱼᱼ ᱜᱚᱲᱚᱢ ᱵᱩᱰᱷᱤ ᱠᱚᱥᱮᱛᱮ ᱱᱤᱛᱚᱜ ᱫᱚ ᱟᱞᱤᱧ ᱨᱮᱱ ᱜᱚᱲᱚᱢ ᱦᱟᱲᱟᱢ ᱜᱚᱲᱚᱢ ᱵᱩᱰᱷᱤ ᱫᱚ ᱦᱟᱸᱜᱼᱼ ᱵᱚᱸᱜᱟ ᱫᱤᱥᱚᱢ ᱛᱮᱠᱤᱱ ᱞᱟᱦᱟ ᱟᱠᱟᱱᱟ ᱛᱚᱵᱮᱼᱼ ᱟᱛᱩ ᱠᱚᱨᱮ ᱡᱟᱦᱟᱸᱭ ᱜᱤᱫᱽᱨᱟᱹ ᱠᱚᱞᱤᱧ ᱧᱮᱞᱮᱫ ᱠᱚᱣᱟ ᱛᱚᱵᱮ ᱩᱱᱠᱩ ᱫᱚ ᱦᱟᱸᱜ ᱞᱟᱦᱟᱛᱮᱼᱼ ᱡᱟᱦᱟᱸ ᱩᱱᱠᱩ ᱠᱩᱫᱩᱢ ᱠᱤᱥᱟᱹᱭᱮᱫ ᱠᱟᱱ ᱛᱟᱦᱮᱱᱟ ᱜᱚᱲᱚᱢ ᱦᱟᱲᱟᱢ ᱴᱷᱮᱱ᱾ ᱟᱸᱡᱚᱢᱮᱫ ᱠᱟᱱ ᱛᱟᱦᱮᱸ ᱛᱚᱵᱮ ᱦᱚᱜᱼᱚᱭ ᱱᱤᱭᱟᱹ ᱴᱟᱜ ᱪᱤᱛᱟᱹᱨ ᱫᱚ ᱦᱟᱸᱜ ᱵᱟᱝ ᱧᱮᱞᱚᱜ ᱠᱟᱱᱟ ᱟᱨᱠᱤ᱾
ᱦᱮᱸ
ᱮᱠᱟᱞ ᱜᱮ ᱱᱮᱛᱟᱨ ᱠᱚ ᱜᱤᱫᱽᱨᱟᱹ ᱫᱚ ᱦᱟᱸᱜ ᱚᱱᱟ ᱠᱩᱫᱩᱢ ᱠᱟᱹᱦᱱᱤ ᱤᱫᱤ ᱠᱟᱛᱮᱫ ᱫᱚ ᱵᱟᱰᱟᱭ ᱦᱚᱸ ᱵᱟᱠᱚ ᱵᱟᱰᱟᱭᱟ ᱢᱟᱱᱮ ᱚᱠᱟ ᱞᱮᱠᱟᱱᱟᱜ ᱫᱚ ᱠᱩᱫᱩᱢ ᱵᱚᱱ ᱢᱮᱛᱟᱜᱼᱟ᱾ ᱚᱱᱟ ᱠᱚᱫᱚ ᱩᱱᱠᱩ ᱫᱚ ᱵᱟᱠᱚ ᱵᱟᱰᱟᱭᱟ ᱦᱮᱸ᱾
ᱛᱮᱜᱮ ᱵᱟᱲᱟᱭ ᱫᱚᱨᱠᱟᱨ ᱪᱮᱫᱟᱜ ᱡᱮ ᱱᱤᱭᱟᱹ ᱫᱚ ᱟᱵᱚ ᱥᱮᱨᱣᱟ ᱨᱮ ᱢᱮᱱᱟᱜ ᱟᱠᱟᱜᱟ᱾
ᱦᱮᱸ
ᱛᱚᱵᱮ ᱱᱚᱜᱚᱭ ᱡᱮ ᱟᱵᱚ ᱥᱟᱱᱛᱟᱲ ᱥᱟᱶᱛᱟ ᱥᱮ ᱟᱵᱚ ᱥᱮᱨᱣᱟ ᱨᱮ ᱡᱟᱦᱟᱸ ᱥᱟᱹᱜᱟᱹᱭ ᱢᱮᱱᱟᱜ ᱟᱠᱟᱫᱼᱟ ᱱᱚᱣᱟ ᱥᱟᱹᱜᱟᱹᱭ ᱤᱫᱤ ᱠᱟᱛᱮᱫ ᱫᱚᱵᱮᱱ ᱵᱟᱲᱟᱭ ᱜᱮᱭᱟ?
ᱟᱪᱪᱷᱟ ᱦᱮᱸ ᱥᱟᱹᱜᱟᱹᱭ ᱤᱫᱤ ᱠᱟᱛᱮᱫ ᱫᱚ ᱦᱟᱸᱜ ᱠᱟᱹᱴᱤᱡ ᱵᱟᱲᱟᱭ ᱢᱮᱱᱟᱜᱼᱟ᱾
ᱟᱪᱪᱷᱟ ᱛᱚᱵᱮ ᱱᱚᱣᱟ ᱟᱵᱚ ᱥᱟᱱᱛᱟᱲ ᱥᱟᱶᱛᱟᱨᱮ ᱛᱤᱱᱞᱮᱠᱟᱱ ᱥᱟᱹᱜᱟᱹᱭ ᱢᱮᱱᱟᱜᱼᱟ ᱛᱷᱚᱲᱟ ᱵᱮᱱ ᱞᱟᱹᱭ ᱠᱮᱭᱟ?
ᱟᱪᱪᱷᱟ ᱦᱮᱸ ᱟᱫᱚ ᱡᱟᱦᱟᱸ ᱛᱤᱱᱟᱹᱜ ᱦᱟᱸᱜ ᱞᱤᱧ ᱵᱟᱲᱟᱭᱟ ᱤᱱᱟᱹ ᱜᱮᱞᱤᱧ ᱞᱟᱹᱭᱟ ᱮ ᱯᱳᱭᱞᱳ ᱡᱩᱫᱤ ᱟᱵᱚ ᱵᱚᱱ ᱧᱮᱞᱟ ᱢᱟᱱᱮ ᱦᱟᱹᱥᱤ ᱜᱟᱹᱭ ᱨᱮᱱᱟᱜ ᱦᱟᱹᱴᱤᱧ ᱫᱚ ᱟᱵᱚ ᱢᱟᱱᱮ ᱯᱩᱱ ᱦᱟᱹᱴᱤᱧ ᱞᱮᱠᱟ ᱛᱮᱵᱚᱱ ᱧᱮᱞ ᱫᱟᱲᱮᱭᱟᱜᱼᱟ ᱦᱮᱸᱥᱮ᱾
ᱦᱮᱸ᱾
ᱡᱟᱦᱟᱸ ᱫᱚ ᱦᱟᱸᱜ ᱯᱩᱭᱞᱳ ᱦᱟᱹᱴᱤᱧ ᱫᱚᱵᱚᱱ ᱢᱮᱛᱟᱜ ᱠᱟᱱᱟ ᱡᱟᱱᱟᱢ ᱥᱟᱹᱜᱟᱹᱭ ᱤᱱᱟᱹ ᱯᱚᱨᱮ ᱵᱟᱯᱞᱟ ᱥᱟᱹᱜᱟᱹᱭ ᱤᱱᱟᱹ ᱯᱚᱨᱮ ᱦᱟᱸᱜ ᱯᱷᱩᱞ ᱥᱟ. ᱜᱟᱭ ᱵᱚᱱ ᱢᱮᱛ ᱛᱟᱜᱟ ᱟᱨ ᱡᱟᱦᱟᱸ ᱢᱩᱪᱟᱹᱫ ᱩᱛᱟᱹᱨ ᱨᱮᱱᱟᱜ ᱡᱟᱦᱟᱸ ᱯᱩᱱ ᱦᱟᱹᱴᱤᱧ ᱚᱱᱟ ᱟᱨ ᱚᱱᱟ ᱫᱚ ᱦᱟᱸᱜ ᱵᱚᱱ ᱢᱮᱛᱟᱜᱼᱟ ᱫᱤᱥᱚᱢ ᱥᱟᱹᱜᱟᱹᱭ᱾
ᱦᱮᱸ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫ ᱡᱮ ᱱᱚᱜᱚᱭ ᱥᱟᱹᱜᱟᱹᱭ ᱡᱮ ᱥᱟᱹᱜᱟᱹᱭ ᱨᱮᱱᱟᱜ ᱦᱟᱹᱴᱤᱧ ᱵᱮᱱ ᱞᱟᱹᱭ ᱟᱫ ᱞᱤᱧᱟ
ᱟᱪᱪᱷᱟ
ᱛᱚᱵᱮ ᱡᱟᱦᱟᱸᱭ ᱵᱮᱱ ᱞᱟᱹᱭ ᱠᱮᱫ ᱱᱚᱜ-ᱚᱭ ᱡᱟᱱᱟᱢ ᱥᱟᱹᱜᱟᱹᱭ ᱱᱚᱜᱚ ᱱᱤᱭᱟᱹ ᱫᱚ ᱦᱟᱸᱜ ᱚᱠᱟᱴᱟᱜ ᱨᱮ ᱯᱟᱲᱟᱜ ᱠᱟᱱᱟ ᱟᱨᱠᱤ
ᱦᱮᱸ ᱡᱟᱱᱟᱢ ᱥᱟᱹᱜᱟᱹᱭ ᱫᱚ ᱦᱟᱸᱜ ᱡᱚᱠᱷᱚᱱ ᱢᱤᱫᱴᱟᱱ ᱜᱤᱫᱽᱨᱟᱹ ᱟ ᱡᱟᱱᱟᱢ ᱛᱟᱭᱚᱢ ᱜᱷᱟᱨᱚᱸᱣᱡᱽ ᱨᱮ ᱡᱟᱦᱟᱸ ᱜᱷᱟᱨᱚᱸᱧᱡᱽ ᱨᱮᱱ ᱦᱚᱲ ᱠᱚ ᱥᱟᱶᱛᱮ ᱟᱡ ᱮ ᱩᱯᱨᱩᱢᱚᱜ-ᱟ ᱟ ᱚᱱᱟ ᱥᱟᱶᱛᱮ ᱚᱱᱟ ᱜᱷᱟᱨᱚᱸᱡᱽ ᱨᱮᱱ ᱟᱺ ᱡᱟᱦᱟᱸ ᱛᱤᱱᱟᱹᱜ ᱯᱮᱲᱟ ᱯᱟᱹᱦᱲᱟᱹ ᱟᱪᱪᱷᱟ ᱯᱮᱲᱟ ᱯᱟᱹᱲᱦᱟᱹ ᱫᱚ ᱦᱟᱸᱜ ᱛᱟᱭᱚᱢ ᱛᱮᱠᱚ ᱦᱤᱡᱩᱜ ᱠᱟᱱᱟ ᱜᱷᱟᱨᱚᱸᱧᱡᱽ ᱠᱷᱚᱱᱟᱜ ᱫᱚ ᱩᱰᱩᱠ ᱠᱟᱛᱮᱫ ᱟᱵᱩ ᱟᱛᱩ ᱦᱚᱲ ᱵᱚᱱ ᱧᱟᱢ ᱠᱚᱣᱟ ᱦᱮᱸᱥᱮ ᱟᱛᱩ ᱯᱚᱨᱮ ᱫᱚ ᱦᱟᱸᱜ ᱤᱱᱟᱹ ᱯᱚᱨᱮ ᱡᱟᱦᱟᱸ ᱟᱠᱚᱨᱮᱱ ᱜᱷᱟᱨᱚᱸᱡᱽ ᱨᱮᱱ ᱯᱮᱲᱟ ᱯᱟᱹᱲᱦᱟᱹ ᱠᱚ ᱢᱮᱱᱟᱜ ᱟᱠᱟᱫ ᱠᱚᱣᱟ ᱩᱱᱠᱩ ᱥᱟᱶᱛᱮ ᱡᱟᱦᱟᱸ ᱥᱟᱹᱜᱟᱹᱭ ᱛᱮᱦᱟᱸᱜ ᱛᱚᱞᱚᱜ ᱠᱟᱱᱟ ᱚᱱᱮ ᱚᱱᱟ ᱥᱟᱹᱜᱟᱹᱭ ᱜᱮᱦᱟᱸᱜ ᱟᱹᱞᱤᱧ ᱫᱚ ᱦᱟᱸᱜ ᱞᱤᱧ ᱢᱚᱱᱮᱭᱟ ᱡᱟᱹᱱᱤᱡ ᱚᱱᱟᱜᱮ ᱵᱟᱯᱞᱟ ᱵᱟ ᱥᱚᱨᱤ ᱡᱟᱱᱟᱢ ᱥᱟᱹᱜᱟᱹᱭ ᱠᱟᱱᱟ ᱦᱮᱸᱥᱮ
ᱦᱮᱸ ᱟᱹᱰᱤ ᱱᱟᱯ ᱯᱮ ᱡᱚᱛᱚ ᱵᱮᱱ ᱞᱟᱹᱭ ᱠᱟᱜ-ᱟ ᱥᱟᱨᱦᱟᱣ ᱜᱮ ᱡᱮ ᱦᱚᱜ-ᱚᱭ ᱡᱮ ᱡᱟᱱᱟᱢ ᱥᱟᱹᱜᱟᱹᱭ ᱤᱫᱤ ᱠᱟᱛᱮ ᱟᱵᱮᱱ ᱟᱹᱰᱤ ᱱᱟᱯᱟᱭ ᱵᱮᱱ ᱞᱟᱹᱭ ᱥᱚᱫᱚᱨᱟᱜ ᱞᱤᱧᱟᱹ ᱥᱮ ᱟᱹᱞᱤᱧ ᱦᱚᱞᱤᱧ ᱵᱩᱡᱷᱟᱹᱣ ᱧᱟᱢ ᱠᱮᱫᱟ ᱟᱨᱠᱤ ᱟᱹᱰᱤ ᱥᱟᱨᱟᱣ
ᱦᱮᱸ ᱛᱚ ᱤᱱᱟᱹ ᱯᱚᱨᱮ ᱡᱟᱦᱟᱸᱱᱟᱜ ᱢᱮᱱᱟᱜ-ᱟ ᱵᱟᱯᱞᱟ ᱥᱟᱹᱜᱟᱹᱭ ᱛᱚ ᱵᱟᱯᱞᱟ ᱥᱟᱹᱜᱟᱹᱭ ᱤᱫᱤ ᱠᱟᱛ ᱛᱮᱫᱚ ᱟᱹᱞᱤᱧ ᱟᱵᱤᱱ ᱴᱷᱮᱱ ᱜᱮᱞᱤᱧ ᱠᱷᱚᱡᱚᱜ-ᱟ ᱡᱩᱫᱤ ᱵᱤᱱ ᱞᱟᱹᱭ ᱠᱮᱭᱟ ᱱᱟᱯᱟᱭ ᱠᱚᱜ-ᱟ?
ᱦᱩᱸ ᱟᱹᱰᱤ ᱱᱟᱯᱟᱭ ᱠᱩᱠᱞᱤ ᱵᱮᱱ ᱫᱚᱦᱚ ᱠᱟᱜ-ᱟ ᱡᱮ ᱱᱚᱜ-ᱚᱭ ᱵᱟᱯᱞᱟ ᱥᱟᱹᱜᱟᱹᱭ ᱤᱫᱤ ᱠᱟᱛᱮᱫ ᱵᱟᱯᱞᱟ ᱥᱟᱹᱜᱟᱹᱭ ᱤᱫᱤ ᱠᱟᱛᱮ ᱡᱟᱦᱟᱸ ᱴᱩᱠᱩ ᱞᱤᱧ ᱵᱟᱲᱟᱭᱟ ᱚᱱᱟᱜᱮ ᱟᱹᱵᱤᱱ ᱴᱷᱮᱡ ᱞᱟᱹᱭ ᱥᱚᱫᱚᱨ ᱞᱤᱧ ᱠᱩᱨᱩ ᱢᱩᱴᱩᱭᱟ ᱡᱮ ᱵᱟᱯᱞᱟ ᱥᱟᱹᱜᱟᱹᱭ ᱫᱚ ᱵᱟᱨᱭᱟ ᱟ ᱠᱩᱲᱤ ᱢᱤᱫᱴᱮᱡ ᱠᱩᱲᱤ ᱭᱟᱜ ᱢᱤᱫᱴᱮᱜ ᱠᱚᱲᱟ ᱩᱱᱠᱤᱱ ᱢᱤᱫᱴᱷᱮᱡ ᱠᱤᱱ ᱥᱮ ᱛᱤᱨᱤ ᱯᱩᱨᱩᱥ ᱠᱤᱱ ᱞᱟᱹᱜᱤᱫ ᱛᱮ ᱵᱟᱯᱞᱟ ᱠᱤᱱ ᱞᱟᱹᱜᱤᱫ ᱛᱮ᱾ ᱵᱟᱯᱞᱟ ᱠᱟᱛᱮ ᱜᱮ ᱦᱟᱸᱜ ᱵᱟᱯᱞᱟ ᱥᱟᱹᱜᱟᱹᱭ ᱫᱚ ᱧᱟᱢᱚᱜ-ᱟ, ᱡᱮ ᱠᱚᱲᱟ ᱫᱚ ᱠᱩᱲᱤ ᱥᱮᱜ ᱨᱮᱱ ᱠᱩᱲᱤ ᱨᱮᱱ ᱜᱚᱜᱚ ᱜᱚ ᱵᱟᱵᱟ ᱥᱮ ᱢᱟᱢᱟ ᱢᱟᱢᱤ ᱠᱟᱠᱟ ᱠᱟᱠᱤ᱾ ᱛᱟᱠᱩ ᱫᱚ ᱟᱨᱠᱤ᱾ ᱦᱟᱱᱦᱟᱨ ᱦᱚᱧᱦᱟᱨ ᱥᱮ ᱢᱟᱢᱚ ᱦᱚᱧᱦᱟᱨ᱾ ᱵᱟ ᱦᱚᱧᱦᱟᱨ ᱱᱩᱠᱩ ᱱᱩᱠᱩ ᱦᱟᱸᱜ ᱧᱟᱢ ᱠᱚᱣᱟᱭ, ᱦᱚᱜ-ᱚ ᱱᱤᱭᱟᱹ ᱜᱮ ᱦᱟᱸᱜ ᱵᱟᱯᱞᱟ ᱥᱟᱹᱜᱟᱹᱭ ᱫᱚ᱾ ᱞᱤᱧ ᱢᱮᱱᱟ ᱟᱹᱞᱤᱧ ᱫᱚ᱾
ᱦᱮᱸ ᱡᱟᱭᱦᱳᱠ ᱟᱹᱰᱤ ᱱᱟᱯᱟᱭ ᱜᱮ ᱦᱟᱸᱜ ᱵᱤᱱ ᱞᱟᱹᱭ ᱠᱮᱫᱟ᱾ ᱢᱟᱱᱮ ᱵᱟᱯᱞᱟ ᱯᱚᱨᱮ ᱮᱸᱻ ᱠᱚᱲᱟ ᱦᱚᱯᱚᱱ ᱫᱚ ᱠᱩᱲᱤ ᱦᱚᱯᱚᱱ ᱨᱮᱱ ᱚᱲᱟᱜ ᱦᱚᱲ ᱥᱟᱶᱛᱮ ᱡᱟᱦᱟᱸ ᱥᱟᱹᱜᱟᱹᱭ ᱛᱮ ᱛᱚᱞᱚᱜ-ᱟᱭ᱾ ᱟᱨ ᱚᱱᱟ ᱯᱚᱨᱮ ᱠᱩᱲᱤ ᱦᱚᱯᱚᱱ ᱫᱚ ᱦᱟᱸᱜ ᱡᱟᱦᱟᱸᱭ ᱠᱚᱲᱟ ᱦᱚᱯᱚᱱ ᱡᱟᱦᱟᱸ ᱚᱲᱟᱜ ᱨᱮᱭ ᱦᱮᱡ ᱠᱟᱱᱟᱭ᱾ ᱮ ᱢᱟᱱᱮ ᱵᱟᱹᱦᱩ ᱨᱩᱯ ᱠᱟᱛᱮᱫ ᱚᱱᱮ ᱚᱱᱟ ᱚᱲᱟᱜ ᱨᱮᱱ ᱚᱲᱟᱜ ᱦᱚᱲ ᱥᱟᱶᱛᱮ ᱡᱟᱦᱟᱸ ᱥᱟᱹᱜᱟᱹᱭᱛᱮ ᱛᱚᱞᱚᱜ-ᱟᱭ, ᱟᱫᱚ ᱚᱱᱮ ᱚᱱᱟᱜᱮ ᱦᱟᱸᱜ ᱟᱵᱚ ᱫᱚᱵᱚᱱ ᱞᱟᱹᱭᱟᱜ-ᱟ ᱵᱟᱯᱞᱟ ᱥᱟᱹᱜᱟᱹᱭ᱾
ᱦᱳᱭ᱾
ᱦᱮᱸ᱾
ᱚ ᱛᱚᱵᱮ ᱟᱵᱤᱱ ᱴᱷᱮᱡ᱾ ᱵᱟᱲᱟᱭ ᱥᱟᱱᱟ ᱞᱤᱧᱟ ᱡᱮ ᱱᱚᱜ-ᱚᱭ ᱡᱮ ᱫᱤᱥᱚᱢ ᱥᱟᱹᱜᱟᱹᱭ ᱢᱮᱱᱟᱜ ᱟᱠᱟᱫ ᱫᱚ ᱢᱤᱫ ᱦᱟᱹᱴᱤᱧ᱾ ᱦᱚᱜ-ᱚ ᱱᱤᱭᱮ ᱤᱫᱤ ᱠᱟᱛᱮᱫ ᱠᱟᱹᱴᱤᱡ ᱵᱮᱱ ᱞᱟᱹᱭ ᱠᱮᱭᱟ᱾
ᱟᱪᱪᱷᱟ ᱡᱟᱭᱦᱳᱠ ᱫᱤᱥᱚᱢ ᱟᱨ ᱥᱟᱹᱜᱟᱹᱭ ᱫᱚ ᱦᱳᱭᱳᱜ ᱠᱟᱱᱟ, ᱟᱵᱚ ᱴᱷᱮᱱ ᱟᱹᱰᱤ ᱞᱟᱹᱠᱛᱤᱭᱟᱱᱟᱜ ᱢᱤᱫᱴᱟᱝ ᱥᱟᱹᱜᱟᱹᱭ ᱠᱟᱱᱟ ᱪᱮᱫᱟᱜ ᱥᱮ ᱟᱵᱚ ᱫᱚ ᱡᱟᱦᱟᱸ ᱥᱮᱜ ᱜᱮᱵᱚᱱ ᱪᱟᱞᱟᱜ-ᱟ ᱢᱟᱱᱮ ᱦᱚᱲ ᱢᱟᱱᱮ ᱜᱮ ᱯᱮᱲᱟ ᱦᱮᱸᱥᱮ᱾ ᱚᱱᱮ ᱚᱱᱠᱟ ᱱᱟᱜ ᱵᱚᱱ ᱞᱟᱹᱭᱟ ᱡᱟᱦᱟᱸᱭ ᱦᱚᱲ ᱢᱟᱱᱮ ᱜᱮ ᱯᱮᱲᱟ, ᱟᱫᱚ ᱨᱚᱲ ᱞᱟᱹᱜᱤᱫ ᱛᱮᱫᱚ ᱠᱟᱹᱴᱤᱡ ᱥᱟᱹ ᱜᱟᱹᱭ ᱫᱚ ᱦᱟᱸᱜ ᱞᱟᱹᱠᱛᱤ ᱢᱮᱱᱟᱜ ᱟᱠᱟᱜ ᱜᱮᱭᱟ, ᱡᱟᱦᱟᱸᱭ ᱫᱚ ᱦᱟᱸᱜ ᱟᱨ ᱟᱵᱚ ᱧᱟᱢ ᱠᱟᱛᱮ ᱮᱢᱱᱤ ᱛᱮᱫᱚ ᱵᱟᱵᱚᱱ ᱨᱚᱲ ᱟᱭᱟ ᱛᱚ ᱢᱟᱱᱮ ᱚᱝᱠᱟ ᱥᱮ ᱩᱱᱤᱭᱟᱜ ᱧᱩᱛᱩᱢ ᱦᱚᱸᱛᱚ ᱱᱟᱦᱟᱜ ᱵᱟᱵᱚᱱ ᱵᱟᱲᱟᱭᱟ᱾ ᱟᱫᱚ ᱚᱯᱚᱨᱤᱪᱤᱛᱚ ᱦᱚᱲ ᱥᱮ ᱡᱟᱦᱟᱸᱭ ᱵᱟᱝ ᱪᱤᱯᱱᱟᱹᱯ᱾ ᱦᱚᱲ ᱥᱟᱶᱛᱮ ᱡᱚᱠᱷᱚᱱ ᱯᱩᱭᱞᱩ ᱵᱚᱱ ᱨᱚᱲᱟ, ᱡᱮᱢᱚᱱ ᱱᱚᱝ ᱠᱟ, ᱢᱟᱱᱮ ᱫᱟᱹᱭᱠᱟᱹ ᱦᱤᱥᱟᱹᱵ ᱛᱮ ᱡᱩᱫᱤ ᱡᱩᱫᱤ ᱡᱩᱫᱤ ᱞᱤᱧ ᱞᱟᱹᱭᱟ᱾ ᱢᱟᱱᱮ ᱠᱚᱲᱟ ᱠᱷᱟᱱ ᱫᱚᱠᱚ ᱢᱮᱛᱟ ᱠᱚᱣᱟ ᱯᱮᱲᱟ ᱫᱟᱫᱟ ᱥᱟᱶᱛᱮ ᱠᱩᱲᱤ ᱠᱷᱟᱱ ᱫᱚ ᱯᱮᱲᱟ ᱢᱟᱹᱭ ᱠᱤᱱᱵᱟ ᱯᱮᱲᱟ ᱫᱟᱹᱭ ᱚᱱᱮ ᱚᱱᱠᱟ ᱦᱤᱥᱟᱹᱵ ᱛᱮ ᱡᱟᱦᱟᱸ ᱞᱮᱠᱟ ᱱᱟᱜ ᱠᱚ ᱨᱚᱯᱚᱲᱟ, ᱢᱟᱱᱮ ᱵᱟᱝ ᱩᱯᱨᱩᱢᱟᱱ ᱦᱚᱲ ᱛᱟᱞᱟᱨᱮ ᱡᱟᱦᱟᱸ ᱢᱤᱫᱴᱟᱝ ᱥᱟᱹᱜᱟᱹᱭ ᱛᱚᱞᱚᱜ ᱠᱟᱱᱟ ᱥᱮ ᱡᱟᱦᱟᱸ ᱠᱚ ᱨᱚᱯᱚᱲ ᱠᱟᱱᱟ ᱦᱟᱸᱜ ᱚᱱᱮ ᱚᱱᱟᱜᱮ ᱟᱞᱤᱧᱟᱜ ᱫᱤᱥ ᱦᱩᱫᱤᱥ ᱛᱮᱫᱚ ᱦᱟᱸᱜ ᱞᱤᱧ ᱢᱚᱱᱮᱭᱟ, ᱫᱤᱥᱚᱢ ᱥᱟᱹᱜᱟᱹᱭ ᱵᱚᱱ ᱢᱮᱛᱟᱜ-ᱟ᱾
ᱟᱸᱻ, ᱟᱹᱰᱤ ᱡᱚᱛᱷᱟᱛ᱾ ᱵᱮᱱ ᱞᱟᱹᱭ ᱠᱟᱜ-ᱟ, ᱟᱰᱤ ᱥᱟᱨᱦᱟᱣ ᱡᱮ ᱦᱚᱜ-ᱚᱭ ᱫᱤᱥᱚᱢ ᱥᱟᱹᱜᱟᱹᱭ ᱤᱫᱤ ᱠᱟᱛᱮᱡ ᱦᱚᱜ-ᱚᱭ ᱵᱮᱱ ᱞᱟᱹᱭ ᱥᱚᱫᱚᱨᱟᱫ ᱞᱤᱧᱟᱹ ᱟᱰᱤ ᱥᱟᱨᱦᱟᱣ, ᱡᱮ ᱱᱤᱭᱟᱹ ᱫᱚ ᱟᱵᱚ ᱚᱲᱟᱜ ᱠᱷᱚᱡ ᱵᱚᱱ ᱩᱰᱩᱠ ᱞᱮᱱ ᱠᱷᱟᱱ ᱜᱮ ᱥᱮ ᱡᱟᱦᱟ ᱠᱚᱨᱮ ᱫᱤᱥᱚᱢ ᱵᱚᱱ ᱫᱟᱬᱟ ᱞᱮᱠᱷᱟᱡ ᱩᱱ ᱥᱚᱢᱚᱭ ᱜᱮ ᱟ ᱟᱭᱢᱟ ᱵᱮ-ᱩᱯᱨᱩᱢ ᱦᱚᱲ ᱥᱟᱶ ᱵᱚᱱ ᱧᱟᱯᱟᱢᱟ, ᱛᱚᱵᱮ ᱟᱵᱚ ᱥᱟᱱᱛᱟᱲ ᱫᱚ ᱡᱟᱦᱟᱸᱭ ᱵᱮ-ᱩᱯᱨᱩᱢ ᱦᱚᱲ ᱥᱟᱶ ᱵᱚᱱ ᱧᱟᱯᱟᱢᱟ, ᱛᱚᱵᱮ ᱨᱚᱯᱚᱲᱟ ᱛᱚᱵᱮ ᱟᱵᱚ ᱫᱚ ᱥᱟᱹᱜᱟᱹᱭ ᱟᱱ ᱛᱮᱜᱮ ᱵᱚᱱ ᱨᱚᱯ ᱯᱚᱲᱟ ᱡᱟᱦᱟᱸ ᱵᱮᱱ ᱞᱟᱹᱭ ᱠᱮᱜ-ᱟ ᱯᱮᱲᱟ ᱫᱟᱫᱟ ᱥᱮ ᱯᱮᱲᱟ ᱢᱟᱹᱭ, ᱛᱚ ᱦᱚᱜ-ᱚ ᱱᱤᱭᱟᱹ ᱜᱮ ᱦᱟᱸᱜ᱾ ᱫᱤᱥᱚᱢ ᱥᱟᱹᱜᱟᱹᱭ᱾
ᱦᱮᱸ ᱛᱟᱦᱚᱞᱮ ᱟᱨ ᱟᱨ ᱢᱤᱫᱴᱮᱱ ᱡᱟᱦᱟᱸ ᱱᱟᱜ ᱞᱤᱧ ᱞᱟᱹᱭ ᱠᱮᱫᱟ, ᱡᱮ ᱤᱭᱟᱹ ᱯᱷᱩᱞ ᱥᱟᱹᱜᱟᱹᱭ, ᱛᱟᱦᱞᱮ ᱯᱷᱩᱞ ᱥᱟᱹᱜᱟᱹᱭ ᱫᱚ ᱟᱯᱮ ᱥᱮᱫ ᱫᱚ ᱧᱮᱞᱚᱜ ᱟᱥᱮ ᱵᱟᱝ, ᱢᱟᱱᱮ ᱚᱱᱠᱟ ᱠᱚ ᱯᱷᱩᱞ ᱵᱟᱲᱟᱜ ᱜᱮᱭᱟ ᱥᱮ ᱵᱟᱝ?
ᱦᱩᱸ ᱛᱚᱵᱮ ᱯᱷᱩᱞ ᱥᱟᱹᱜᱟᱹᱭ ᱫᱚ ᱡᱟᱸᱦᱟᱸ ᱵᱮᱱ ᱞᱟᱹᱭ ᱠᱟᱜᱼᱟ ᱡᱟᱸᱦᱟᱸ ᱟᱞᱮ ᱴᱚᱴᱷᱟ ᱫᱚ ᱦᱟᱸᱜ ᱱᱚᱜᱼᱚ ᱱᱤᱭᱟᱹ ᱯᱷᱩᱞ ᱥᱟᱹᱜᱟᱹᱭ ᱫᱚ ᱵᱟᱝ ᱠᱚ ᱯᱷᱩᱞ ᱥᱟᱹᱜᱟᱹᱭᱚᱜ ᱜᱮᱭᱟ᱾ ᱟᱫᱚ ᱡᱟᱸᱦᱟᱸ ᱴᱩᱠᱩᱩᱱ ᱟᱹᱞᱤᱧ ᱞᱤᱧ ᱵᱟᱲᱟᱭᱟ ᱚᱱᱟᱜᱮ ᱞᱟᱹᱭ ᱥᱚᱫᱚᱨ ᱟᱹᱞᱤᱧ᱾ ᱡᱮ ᱯᱷᱩᱞ ᱥᱟᱹᱜᱟᱹᱭ ᱫᱚ ᱱᱚᱜᱚᱭ ᱠᱚ ᱢᱮᱱᱟ ᱟᱵᱚ ᱫᱷᱟᱹᱨᱛᱤ ᱨᱮᱥᱮ ᱟᱵᱚ ᱱᱚᱰᱮ ᱵᱚᱞᱮ ᱡᱟᱦᱟᱸ ᱵᱚᱱ ᱵᱚᱥᱚᱵᱟᱥᱮᱫ ᱠᱟᱱ ᱫᱷᱟᱹᱨᱛᱤ ᱨᱮ ᱟᱨᱠᱤ ᱡᱮ ᱢᱤᱫ ᱞᱮᱠᱟᱱ ᱦᱚᱲ ᱥᱟᱛ ᱛᱤ ᱠᱚ ᱡᱚᱱᱢᱚᱜᱼᱟ ᱥᱟᱛ ᱜᱚᱴᱟᱝ ᱠᱚ ᱡᱚᱱᱢᱚᱜᱼᱟ, ᱛᱚᱵᱮ ᱦᱚᱜᱼᱚᱭ ᱡᱮ ᱢᱤᱫ ᱞᱮᱠᱟᱱ ᱦᱚᱲ ᱥᱟᱛ ᱞᱮᱠᱟ ᱠᱚ ᱡᱚᱱᱢᱚᱜ ᱛᱚᱵᱮ ᱵᱟᱨᱭᱟ ᱦᱚᱲ ᱠᱤᱱ ᱧᱟᱯᱟᱢ ᱞᱮᱱᱠᱷᱟᱱ ᱛᱚᱵᱮ ᱩᱱᱠᱤᱱ ᱫᱚᱠᱚ ᱯᱳᱞ ᱠᱤᱱᱟ᱾ ᱚᱱᱟ ᱨᱮᱱᱟᱜ ᱦᱚᱸ ᱦᱚᱨᱟ ᱢᱮᱱᱟᱜ ᱟᱠᱟᱫᱟ ᱡᱮ ᱪᱮᱫ ᱞᱮᱠᱟ ᱠᱚ ᱤᱭᱟᱹᱭᱟ, ᱛᱚᱵᱮ ᱩᱱᱤ ᱡᱟᱸᱦᱟᱸᱭ ᱩᱱᱠᱤᱱ ᱫᱚ ᱮ ᱱᱤᱭᱟᱹ ᱴᱟᱜ ᱢᱤᱫ ᱦᱚᱲ ᱥᱟᱶ ᱢᱤᱫ, ᱪᱮᱫ ᱞᱮᱠᱟ ᱞᱤᱧ ᱞᱟᱹᱭᱟ? ᱡᱮ ᱩᱱᱠᱩ ᱫᱚ ᱟᱹᱠᱤᱱ ᱨᱮᱱ ᱜᱚᱜᱚ ᱵᱟᱵᱟ ᱠᱚ ᱜᱟᱞᱢᱟᱨᱟᱣᱟ, ᱛᱚ ᱚᱱᱠᱟ ᱠᱟᱛᱮᱜ ᱠᱚ ᱠᱚᱨᱟᱣᱟ ᱟᱨᱠᱤ, ᱛᱚ ᱩᱱᱤ ᱦᱚᱸ ᱱᱤᱭᱟᱹ ᱱᱩᱭᱴᱟᱜ ᱯᱷᱩᱞ ᱥᱟᱶᱛᱮ ᱚᱝᱠᱩ ᱚᱲᱟᱜ ᱦᱮᱡ ᱠᱟᱛᱮᱫ ᱩᱱᱤ ᱨᱮᱱ ᱜᱚᱜᱚ ᱵᱟᱵᱟ ᱪᱤᱫ ᱞᱮᱠᱟ, ᱠᱟᱠᱟ ᱠᱟᱠᱤ ᱚᱱᱠᱟ ᱜᱮᱭ ᱢᱟᱱᱟᱣ ᱠᱚᱣᱟ ᱥᱮ ᱟᱭᱟᱜ ᱚᱲᱟᱜ ᱦᱚᱸ ᱱᱩᱭ ᱦᱚᱸ ᱩᱱᱠᱩ ᱚᱲᱟᱜ ᱪᱟᱞᱟᱜ ᱚᱱᱠᱟ ᱜᱮᱭ ᱢᱟᱱᱟᱣ ᱟᱨᱠᱤ ᱦᱚᱸᱜ ᱱᱚᱝᱠᱟ, ᱴᱷᱤᱠ ᱜᱮᱭᱟ ᱛᱚᱵᱮ ᱴᱟᱭᱤᱢ ᱦᱚᱸ ᱦᱩᱭ ᱦᱮᱡ ᱮᱱᱟ, ᱟᱹᱰᱤ ᱥᱟᱨᱦᱟᱣ᱾